ᱦᱮ ᱜᱚᱝᱠᱮ ᱡᱚᱦᱟᱨ ᱜᱮ
ᱦᱮᱸ ᱜᱚᱝᱠᱮ ᱡᱚᱦᱟᱨ ᱜᱮ
ᱜᱚᱝᱠᱮ ᱛᱟᱦᱚᱞᱮ ᱨᱚᱲ ᱠᱚ ᱴᱷᱤᱠ ᱴᱷᱟᱠ ᱵᱮᱱ ᱟᱡᱚᱢᱮ-ᱟ ᱥᱮ
ᱦᱮᱸ ᱜᱚᱝᱠᱮ ᱟᱹᱰᱤ ᱱᱟᱯᱟᱭ ᱢᱚᱪᱷᱟ ᱜᱮᱞᱤᱧ ᱟᱸᱡᱚᱢ ᱫᱟ ᱟᱹᱞᱤᱧᱟᱜ ᱜᱮ ᱱᱟᱜ ᱪᱮᱫ ᱠᱟᱵᱤᱱ ᱟᱸᱡᱚᱢᱟᱭᱮᱫᱟ
ᱦᱳᱭ ᱦᱳᱭ ᱟᱹᱞᱤᱧ ᱦᱚᱸ ᱟᱹᱰᱤ ᱢᱚᱡᱽ ᱜᱮ ᱦᱟᱸᱜ ᱞᱤᱧ ᱟᱸᱡᱚᱢ ᱮᱫ ᱛᱟᱵᱤᱱᱟ ᱦᱳᱭ
ᱦᱚᱭ ᱦᱚᱭ ᱦᱚᱭ ᱦᱚᱭ
ᱞᱟᱹᱭᱟᱞᱤᱣ ᱞᱟᱹᱭᱤᱧ ᱜᱚᱝᱠᱮ ᱱᱟᱯᱟᱭ ᱵᱟᱲᱟ ᱜᱮᱛᱚ
ᱦᱳᱭ ᱜᱚᱝᱠᱮ ᱪᱟᱸᱫᱚ ᱵᱚᱸᱜᱟ ᱫᱟᱭᱟ ᱢᱟᱭᱟᱛᱮ ᱟᱹᱰᱤ ᱱᱟᱯᱟᱭ ᱜᱮ ᱢᱤᱱᱟᱹᱧᱟ ᱱᱤᱛᱚᱜ ᱚᱠᱛᱚ ᱨᱮᱫᱚ ᱢᱮᱱᱟᱜ ᱟᱠᱟᱫ ᱞᱤᱧᱟ
ᱚ ᱦᱳᱭ ᱱᱟᱯᱟᱭ ᱛᱟᱦᱮ ᱞᱮᱱᱠᱷᱟᱱ ᱜᱮ ᱱᱟᱯᱟᱭ ᱥᱮ ᱪᱮᱫ ᱞᱮᱠᱟ
ᱦᱳᱭ ᱜᱚᱝᱠᱮ ᱱᱟᱯᱟᱭ ᱛᱟᱦᱮ ᱞᱮᱠᱷᱟᱱ ᱜᱮ ᱱᱟᱯᱟᱭ ᱛᱟᱦᱚᱞᱮ ᱜᱚᱝᱠᱮ ᱟᱹᱵᱤᱱ ᱜᱮ ᱚᱠᱟ ᱞᱮᱠᱟ ᱢᱮᱱᱟᱜ ᱟᱠᱟᱫ ᱵᱤᱱᱟ
ᱟᱹᱞᱤᱧ ᱦᱚᱸ ᱦᱟᱜ ᱜᱚᱝᱠᱮ ᱱᱤᱭᱟᱹ ᱚᱠᱛᱚ ᱫᱚ ᱟᱹᱰᱤ ᱢᱚᱸᱡᱽ ᱵᱟᱲᱟ ᱜᱮ ᱢᱮᱱᱟᱜ ᱟᱠᱟᱫ ᱞᱤᱧᱟᱹ
ᱦᱳᱭ ᱦᱳᱭ ᱛᱟᱦᱚᱞᱮ ᱜᱚᱝᱠᱮ ᱫᱟᱜ ᱡᱟᱹᱲᱤ ᱠᱚᱫᱚ ᱟᱯᱮᱥᱮᱫ ᱫᱚ ᱪᱮᱫ ᱞᱮᱠᱟ ᱦᱩᱭᱩᱜ ᱠᱟᱱᱟ
ᱦᱳᱭ ᱜᱚᱝᱠᱮ ᱫᱟᱜ ᱡᱟᱹᱲᱤ ᱵᱮᱱ ᱞᱟᱹᱭ ᱞᱮᱠᱷᱟᱱ ᱫᱟᱜ ᱡᱟᱹᱲᱤ ᱫᱚᱦᱟᱸᱜ ᱮ ᱛᱤᱦᱤᱧ ᱟᱨ ᱦᱚᱞᱟ ᱛᱤᱦᱤᱧ ᱠᱷᱚᱱ ᱫᱚ ᱦᱟᱸᱜ ᱦᱮᱸ ᱵᱟᱝ ᱦᱟᱜ ᱮ ᱫᱤᱥᱟᱹᱟᱠᱟᱫ ᱞᱮᱭᱟ ᱪᱚᱴ ᱪᱟᱸᱫᱚ ᱚᱱᱟᱛᱮ ᱥᱮᱨᱢᱟ ᱡᱟᱹᱲᱤ ᱫᱚ ᱦᱚᱞᱟ ᱛᱮᱦᱤᱧ ᱫᱚ ᱦᱟᱸᱜ ᱦᱮ ᱵᱟᱭ ᱡᱟᱹᱲᱤ ᱠᱟᱜ ᱞᱮᱭᱟ
ᱦᱳᱭ ᱦᱳᱭ ᱦᱳᱭ ᱱᱚᱣᱟ ᱟᱞᱮ ᱥᱮᱫ ᱫᱚ ᱱᱟᱜ ᱫᱟᱜ ᱡᱟᱹᱲᱤ ᱫᱚ ᱦᱩᱭᱩᱜ ᱠᱟᱱ ᱜᱮᱭᱟ ᱱᱤᱛ ᱦᱚᱸ ᱦᱩᱭᱩᱜ ᱠᱟᱱ ᱜᱮᱭᱟ ᱦᱮᱸ ᱦᱚᱞᱟ ᱦᱚᱞᱟ ᱢᱟᱫᱷᱮᱨ ᱠᱷᱚᱱ
ᱦᱳᱭ
ᱚᱲᱟᱜ ᱠᱷᱚᱱ ᱵᱟᱝᱞᱮ ᱩᱰᱩᱝ ᱫᱟᱲᱮᱭᱟᱜ ᱠᱟᱱᱟ ᱟᱞᱮᱥᱮᱫ ᱫᱚ
ᱩᱱᱟᱹᱜ ᱮ ᱡᱟᱹᱥᱛᱤᱭ ᱡᱟᱹᱲᱤᱭ ᱮᱜ-ᱟ
ᱦᱳᱭ ᱜᱚᱝᱠᱮ ᱦᱳᱭ ᱟᱹᱰᱤ ᱡᱟᱹᱥᱛᱤ ᱜᱮᱭ ᱡᱟᱹᱲᱤᱭ ᱮᱫᱟᱭ
ᱦᱳᱭ ᱛᱟᱦᱚᱞᱮ ᱜᱚᱝᱠᱮ ᱢᱟ ᱟᱹᱰᱤ ᱱᱟᱯᱟᱭ
ᱦᱳᱭ ᱦᱳᱭ ᱦᱳᱭ
ᱟᱫᱚᱞᱤᱧ ᱞᱟᱹᱭᱮᱫ-ᱟ ᱡᱮ ᱱᱚᱜᱠᱟ ᱥᱮᱨᱢᱟ ᱫᱟᱜ ᱮ ᱡᱟᱹᱲᱤᱭᱮᱫᱟ ᱟᱹᱰᱤ ᱡᱳᱨ ᱛᱟᱦᱚᱞᱮ ᱜᱚᱝᱠᱮ ᱟᱯᱮᱫᱚ ᱚᱠᱟ ᱫᱤᱥᱚᱢ ᱫᱤᱥᱚᱢ ᱠᱟᱱᱟᱯᱮ ᱦᱟᱜ ᱯᱟᱞᱮᱭ ᱯᱮ ᱰᱩᱵᱩᱡ ᱮᱢᱟᱱᱚᱜ ᱠᱟᱱ
ᱵᱟᱝ ᱜᱚᱝᱠᱮ ᱟᱞᱮ ᱫᱚ ᱵᱩᱜᱽᱲᱤ ᱫᱤᱥᱚᱢ ᱠᱟᱱᱟᱞᱮ ᱦᱮ
ᱟᱪᱪᱟ ᱟᱡ
ᱦᱳᱭ ᱦᱳᱭ ᱟᱞᱮ ᱫᱚ ᱪᱮᱛᱟᱱ ᱧᱚᱜ ᱨᱮᱜᱮ ᱢᱮᱱᱟᱜ ᱟᱠᱟᱜ ᱞᱮᱭᱟ ᱦᱩ ᱦᱮᱞᱳ ᱜᱚᱝᱠᱮ ᱟᱯᱮ ᱫᱚ ᱚᱠᱟ ᱫᱤᱥᱚᱢ
ᱟᱞᱮ ᱠᱚ ᱢᱟ ᱜᱚᱝᱠᱮ ᱱᱚᱝᱠᱟ ᱵᱤᱨ ᱫᱤᱥᱚᱢ ᱦᱚᱲ ᱞᱮ ᱯᱟᱲᱟᱜ ᱠᱟᱱᱟ
ᱦᱳᱭ
ᱦᱳᱭ
ᱟᱹᱰᱤ ᱱᱟᱯᱟᱭ ᱜᱮ ᱛᱟᱦᱳᱞᱮ ᱜᱚᱝᱠᱮ, ᱵᱤᱨ ᱠᱚᱨᱮ ᱫᱚ ᱚᱛ ᱯᱩᱴᱠᱟᱹ ᱠᱚ ᱧᱟᱢᱚᱜ ᱜᱮᱭᱟ ᱠᱚ ᱥᱮ ᱵᱟᱝ?
ᱦᱳᱭ ᱜᱚᱝᱠᱮ ᱵᱤᱨ ᱠᱚᱨᱮ ᱳᱫᱽ ᱯᱩᱴᱠᱟᱹ ᱫᱚ ᱦᱜ ᱧᱟᱢᱚᱜ ᱜᱮᱭᱟ ᱠᱚ ᱟᱹᱰᱤ ᱟᱸᱴ ᱛᱮ, ᱱᱤᱭᱟᱹ ᱠᱚ ᱵᱟᱝ, ᱚᱱᱟ ᱫᱤᱱ ᱜᱮ ᱪᱟᱹᱞᱩᱜ ᱠᱟᱱᱟ ᱥᱮ ᱟᱫᱚ ᱚᱱᱟ ᱞᱟᱹᱭ ᱛᱮ ᱯᱮ ᱩᱫ ᱯᱷᱩᱴᱠᱟᱹ ᱠᱚᱫᱚ ᱟᱹᱰᱤ ᱡᱟᱹᱥᱛᱤ ᱜᱮ ᱦᱟᱸᱜ ᱠᱚ ᱧᱟᱢᱚᱜᱼᱟ᱾
ᱦᱳᱭ ᱦᱮᱞᱳ ᱜᱟᱝᱠᱮ ᱟ ᱢᱤᱫᱴᱮᱱ ᱥᱟᱛᱟᱢ ᱤᱫᱤ ᱠᱟᱛᱮᱜ ᱨᱚᱲ ᱨᱚᱯᱚᱲ ᱞᱮᱠᱷᱟᱱ ᱟᱹᱰᱤᱜ ᱱᱟᱯᱟᱭ ᱠᱚᱜᱼᱟ᱾
ᱦᱳᱭ ᱦᱳᱭ, ᱠᱟᱨᱚᱱ ᱢᱮᱫᱴᱟᱝ ᱥᱟᱛᱟᱢ ᱤᱫᱤ ᱞᱮᱠᱷᱱ ᱤᱫᱤ ᱠᱟᱛᱮᱜ ᱨᱚᱯᱚᱲ ᱞᱮᱠᱷᱟᱱ ᱢᱟ ᱟᱹᱰᱤ ᱡᱩᱛ ᱠᱚᱜ, ᱟᱫᱚ ᱚᱱᱟ ᱞᱮᱠᱟᱛᱮ ᱮ ᱥᱟᱛᱟᱢ ᱫᱚ ᱪᱮᱫ ᱥᱟᱛᱟᱢ ᱤᱫᱤ ᱠᱟᱛᱮᱜ ᱞᱟᱝ ᱨᱚᱯᱚᱲᱟ?
ᱱᱚᱜᱼᱚᱭ ᱡᱮ ᱟᱵᱚ ᱥᱟᱱᱛᱟᱲ ᱥᱚᱢᱟᱡᱽ ᱨᱮ ᱱᱚᱜᱼᱚᱭ, ᱠᱟᱹᱴᱤᱡ ᱠᱟᱹᱴᱤᱡ ᱩᱢᱮᱨ ᱨᱮ ᱢᱟᱹᱭ ᱛᱟᱠᱚ ᱠᱚ ᱡᱟᱶᱟᱭᱚᱜ ᱠᱟᱱᱛᱮ, ᱪᱷᱟᱹᱰᱤᱜ ᱠᱟᱱᱟ ᱠᱚ ᱛᱟᱨᱯᱚᱨᱮ ᱜᱤᱫᱽᱨᱟᱹ ᱮᱸᱜᱟᱛ ᱠᱟᱛᱮᱜ ᱨᱮᱦᱚᱸ ᱫᱟᱹᱲ ᱫᱟᱠᱚ, ᱦᱟᱸ ᱱᱚᱜ ᱚᱭ ᱡᱮ ᱛᱤᱱᱟᱹᱜ ᱟᱵᱚ ᱥᱟᱱᱛᱟᱲ ᱥᱟᱶᱛᱟᱨᱮ ᱛᱤᱱᱟᱹᱜ ᱮᱸᱴᱠᱮᱴᱚᱬᱮ ᱦᱩᱭᱩᱜ ᱠᱟᱱᱟ ᱥᱮ ᱛᱤᱱᱟᱹᱜ ᱵᱷᱟᱜᱤ ᱦᱩᱭᱩᱜ ᱠᱟᱱᱟ ᱟᱹᱵᱤᱱ ᱪᱮᱫ ᱞᱮᱠᱟ ᱵᱤᱱ ᱢᱚᱱᱮᱭᱟ?
ᱦᱳᱭ ᱱᱚᱣᱟ ᱢᱟᱛᱚ ᱦᱟᱸᱜ ᱟᱹᱰᱤ ᱡᱚᱛᱷᱟᱛ ᱜᱮ ᱦᱟᱸᱜ ᱠᱟᱛᱷ ᱜᱮ ᱦᱟᱸᱜ ᱵᱮᱱ, ᱮ ᱠᱚᱵᱟᱜ ᱜᱚᱫ ᱠᱟᱜᱼᱟ ᱦᱟᱸᱜ ᱜᱚᱝᱠᱮ ᱱᱚᱣᱟ ᱢᱟᱛᱚ ᱟᱹᱰᱤ ᱡᱩᱛ ᱨᱮᱱᱟᱜ ᱠᱟᱛᱷᱟ ᱜᱮ ᱦᱟᱸᱜ ᱡᱟᱦᱟᱞᱟᱝ ᱨᱚᱯᱚᱲ ᱠᱟᱱ ᱛᱚ ᱦᱟᱸᱜ ᱱᱚᱜᱼᱚᱭ ᱡᱮ ᱦᱩᱰᱤᱧ ᱦᱩᱰᱤᱧ ᱢᱟᱹᱭ ᱛᱟᱠᱚ, ᱥᱮ ᱵᱟᱹᱵᱩ ᱛᱟᱠᱚ ᱱᱚᱝᱠᱟ ᱠᱚ ᱫᱚᱦᱚ ᱜᱚᱯᱚᱦᱚᱜ ᱠᱟᱱᱟ ᱟᱨ ᱟᱠᱚᱣᱟᱜ ᱩᱢᱮᱨ ᱡᱟᱦᱟᱸ ᱪᱮᱫ ᱞᱤᱧ ᱞᱟᱹᱭᱟ ᱜᱚᱝᱠᱮ ᱱᱚᱣᱟ ᱫᱚᱞᱤᱧ ᱫᱚ ᱩᱢᱮᱨ ᱨᱮᱱᱟᱜ ᱜᱮ ᱦᱟᱸᱜ ᱞᱤᱧ ᱫᱳᱥᱟ ᱡᱚᱠᱷᱚᱱ ᱢᱟᱱᱮ ᱱᱚᱝᱠᱟ ᱵᱚᱱ ᱟᱲᱟᱜ ᱜᱤᱲᱤ ᱠᱚ ᱠᱟᱱ ᱫᱚ ᱦᱳᱭ ᱵᱤᱨ ᱨᱮᱱ ᱡᱤᱵᱽᱡᱤᱭᱟᱹᱞᱤᱠᱟ ᱡᱤᱭᱟᱹᱞᱤ ᱞᱮᱠᱟᱵᱚ ᱱᱚᱣᱟ ᱮᱸ ᱜᱷᱟᱨᱚᱧᱡᱽ ᱨᱮᱱ ᱦᱚᱲ
ᱦᱚᱭ ᱦᱚᱭ ᱦᱚᱭ
ᱦᱚᱜᱼᱱᱟ ᱠᱷᱟᱹᱛᱤᱨ ᱛᱮᱜᱮ ᱵᱟᱹᱲᱛᱤ ᱠᱟᱭᱛᱮ ᱱᱚᱜᱼᱱᱟ ᱱᱚᱣᱟ ᱠᱚᱫᱚ ᱧᱮᱞᱚᱜ ᱠᱟᱱᱟ ᱜᱚᱝᱠᱮ ᱱᱚᱜᱼᱱᱟ, ᱮᱸᱜ ᱡᱩᱫᱤ ᱵᱚᱱ ᱢᱟᱱᱮ ᱠᱟᱹᱴᱤᱡ ᱵᱚᱱ ᱞᱩᱠᱩᱫ ᱠᱚᱜᱮᱭᱟ,
ᱦᱳᱭ ᱦᱳᱭ ᱦᱳᱭ ᱦᱳᱭ,
ᱟᱫᱚ ᱚᱱᱟ ᱵᱚᱱ ᱞᱩᱜᱚᱫ ᱞᱮᱠᱚ ᱠᱷᱟᱱ, ᱟᱫᱚ ᱦᱟᱸᱜ ᱩᱱᱟᱹᱜ ᱴᱟ ᱫᱚ ᱱᱚᱝᱠᱟ ᱫᱚ ᱵᱟᱝ ᱧᱮᱞᱚᱜᱼᱟ ᱤᱧ ᱢᱚᱱᱮᱭᱟ᱾
ᱟᱹᱰᱤ ᱡᱚᱛᱷᱟᱛ ᱜᱮᱵᱤᱱ ᱞᱟᱹᱭ ᱠᱟᱫᱟ ᱟᱹᱞᱤᱧ ᱞᱮᱠᱟᱛᱮ ᱱᱚᱣᱟ ᱢᱟᱹᱭ ᱵᱟᱹᱵᱩ ᱛᱟᱠᱚ ᱦᱚᱸ ᱟᱹᱰᱤ ᱠᱚᱢ ᱩᱢᱮᱨ ᱨᱮᱠᱚ ᱮᱸ ᱡᱩᱨᱤ ᱵᱟᱨᱤᱜ ᱠᱟᱱᱟ, ᱛᱟᱯᱚᱨᱮ ᱡᱚᱠᱷᱚᱱ ᱟᱠᱚᱣᱟᱜ ᱩᱢᱮᱨ ᱡᱚᱠᱷᱚᱱ ᱛᱚᱠᱷᱚᱱ ᱵᱟᱹᱲᱛᱤᱜ ᱠᱟᱱ ᱛᱟᱠᱚᱣᱟ ᱛᱚᱠᱷᱚᱱ ᱡᱚᱠᱷᱚᱱ ᱟᱭᱳ ᱵᱟᱵᱟ ᱛᱟᱠᱚ ᱡᱚᱠᱷᱚᱱ ᱱᱚᱣᱟ ᱥᱚᱝᱥᱟᱨ ᱨᱮᱱᱟᱜ ᱫᱟᱹᱭᱵᱷᱟᱨ ᱠᱚ ᱮᱢᱟ ᱠᱚ ᱠᱟᱱᱟ ᱟᱹᱰᱤ ᱛᱚᱠᱷᱚᱱ ᱜᱮ ᱟᱫᱚ ᱵᱟᱝᱠᱚ ᱧᱮᱞ ᱥᱟᱢᱴᱟᱣ ᱫᱟᱲᱮᱭᱟᱜ ᱠᱟᱱ ᱛᱮᱠᱚ ᱟᱹᱰᱤ ᱜᱮᱠᱚ ᱵᱟᱯᱟᱜᱚᱜ ᱠᱟᱱᱟ ᱥᱮ ᱟᱨᱦᱚ ᱟᱭᱳ ᱵᱟᱵᱟ ᱚᱲᱟᱜ ᱛᱮᱠᱚ ᱨᱩᱣᱟᱹᱲ ᱠᱟᱱᱟ ᱱᱚᱝᱠᱟᱱᱟᱜ ᱦᱚᱸ ᱧᱮᱞ ᱧᱟᱢ ᱟᱠᱟᱱᱟ᱾
ᱦᱳᱭ ᱦᱳᱭ ᱟᱫᱚ ᱜᱚᱝᱠᱮ ᱞᱤᱧ ᱞᱟᱹᱭᱮᱜᱼᱟ ᱡᱮ ᱱᱚᱜᱼᱚᱭ ᱱᱩᱠᱩ ᱢᱟᱱᱮ ᱠᱚᱢ ᱩᱢᱮᱨ ᱨᱮᱜᱮ ᱡᱟᱦᱟᱸ ᱩᱢᱮᱨ ᱨᱮ ᱯᱟᱲᱦᱟᱣ ᱚᱠᱛᱚ ᱠᱟᱱᱟ ᱥᱮ ᱤᱛᱩᱱ ᱟᱥᱲᱟ ᱪᱟᱞᱟᱜ ᱚᱠᱛᱚ ᱩᱱ ᱚᱠᱛᱚ ᱨᱮᱜᱮ ᱦᱟᱸᱜ ᱱᱚᱝᱠᱟ ᱠᱚ ᱫᱚᱦᱚ ᱫᱚᱯᱚᱦᱚᱜ ᱠᱟᱱᱟ ᱥᱮ,
ᱦᱳᱭ ᱦᱳᱦ ᱦᱳᱭ
ᱢᱟᱱᱮ ᱡᱟᱦᱟᱸ ᱵᱟᱯᱞᱟ ᱩᱢᱮᱨ ᱛᱟᱵᱚᱱ ᱟᱵᱚᱣᱟᱜ ᱟᱫᱚ ᱩᱱᱟᱹᱜ ᱩᱢᱮᱨ ᱛᱮᱫᱚ ᱥᱟᱵ ᱠᱟᱜ ᱵᱤᱱ ᱡᱟᱦᱟᱸᱭ ᱫᱚᱦᱚ ᱠᱟᱫᱟᱮᱭᱟ ᱥᱮ ᱡᱟᱦᱟᱸᱭ ᱢᱟᱹᱭ ᱡᱟᱦᱟᱸᱭ ᱴᱷᱮᱱᱮ ᱡᱟᱶᱟᱭ ᱟᱠᱟᱱᱟ ᱾ ᱩᱱᱤ ᱟᱹᱠᱤᱱ ᱟᱹᱠᱤᱱ ᱜᱮᱭᱟ ᱯᱚᱨᱮ ᱯᱚᱨᱮ ᱫᱚ ᱵᱟᱝᱠᱤᱱ ᱠᱩᱥᱤᱜ ᱠᱟᱱᱟ ᱾ ᱵᱟᱝᱠᱤᱱ ᱠᱩᱥᱤᱜ ᱡᱚᱱᱟᱜ ᱠᱟᱱᱛᱮ ᱟᱫᱚ ᱵᱟᱹᱭ ᱵᱟᱹᱭ ᱛᱮ ᱟᱹᱠᱤᱱᱟᱜ ᱦᱚᱨ ᱰᱟᱦᱟᱨ ᱟᱨᱦᱚᱸ ᱚᱠᱚᱭ ᱮᱴᱟᱜ ᱥᱮᱱ ᱠᱚ ᱠᱚᱭᱚᱜ ᱮᱭᱟ ᱾
ᱦᱳᱭ ᱦᱳᱭ ᱦᱳᱭ ᱟᱹᱰᱤ ᱟᱹᱰᱤ ᱜᱮᱵᱤᱱ ᱞᱟᱹᱭ ᱟᱠᱟᱫᱟ ᱾
ᱟᱫᱚ ᱱᱚᱝᱠᱟ ᱛᱮᱜᱮ ᱦᱟᱹᱜ ᱟᱫᱚ ᱜᱤᱫᱟᱹᱨ ᱛᱟᱦᱮᱸᱱ ᱛᱩᱞᱩᱡ ᱠᱚ ᱫᱟᱹᱲ ᱵᱟᱹᱜᱤᱭᱟᱠᱚ ᱠᱟᱱᱟ ᱜᱤᱫᱟᱹᱨ ᱫᱚ ᱾
ᱦᱳᱭ ᱜᱚᱝᱠᱮ ᱦᱳᱭ ᱦᱳᱭ ᱾ ᱧᱮᱞᱚᱜ ᱠᱟᱱ ᱜᱮᱭᱟ ᱥᱟᱠᱟᱢ ᱚᱲᱮᱡ ᱠᱚ ᱦᱮᱸ, ᱡᱟᱦᱟᱸ ᱫᱚ ᱜᱤᱫᱽᱨᱟᱹ ᱮᱸᱜᱟᱛ ᱦᱩᱭ ᱠᱟᱛᱮ ᱨᱮᱦᱚᱸ ᱦᱮᱸ ᱜᱤᱫᱽᱨᱟᱹ ᱠᱚᱠᱚ ᱦᱟᱨᱟ ᱵᱩᱨᱩ ᱟᱠᱟᱱ ᱨᱮᱦᱚᱸ ᱪᱷᱟᱯᱟᱰᱟ ᱠᱚ ᱧᱮᱞ ᱧᱟᱢᱚᱜ ᱠᱟᱱᱟ ᱡᱟᱦᱟᱸ ᱫᱚ ᱥᱟᱠᱟᱢ ᱚᱲᱮᱡ ᱠᱚ ᱦᱩᱸ
ᱦᱳᱭ ᱦᱳᱭ
ᱱᱚᱣᱟ ᱟᱹᱞᱤᱧ ᱫᱚᱞᱤᱧ ᱞᱟᱹᱭᱟ ᱱᱚᱣᱟ ᱠᱚᱫᱚ ᱟᱹᱰᱤ ᱥᱟᱱᱛᱟᱲ ᱥᱟᱶᱛᱟ ᱨᱮ ᱟᱹᱰᱤ ᱮᱸᱴᱠᱮᱴᱚᱬᱮ ᱜᱮ ᱟᱹᱜᱩᱭᱮᱫᱟ ᱡᱟᱦᱟᱸ ᱫᱚ ᱟᱵᱚ ᱱᱚᱣᱟ ᱠᱚ ᱦᱮᱸ ᱵᱤᱨᱩᱫᱷ ᱨᱮ ᱛᱤᱸᱜᱩ ᱠᱟᱛᱮᱜ ᱨᱚᱲ ᱦᱩᱭᱩᱜ ᱛᱟᱵᱚᱱᱟ ᱡᱟᱦᱟᱸ ᱫᱚ ᱩᱢᱮᱨ ᱨᱮ ᱜᱟᱛᱮ, ᱢᱟᱹᱭ ᱟᱨ ᱵᱟᱵᱩ ᱛᱟᱠᱚ ᱵᱟᱠᱚ ᱡᱩᱨᱤ ᱯᱟᱨᱤᱜ ᱢᱟ ᱦᱮᱸ᱾
ᱦᱳᱭ ᱦᱳᱭ
ᱟᱛᱳ ᱠᱷᱚᱱ ᱢᱤᱫ ᱱᱤᱭᱚᱢ ᱠᱚ ᱛᱚᱞ ᱦᱩᱭᱩᱜᱼᱟ ᱦᱮᱸ ᱾ ᱟᱹᱞᱤᱧ ᱦᱚᱸ ᱟᱹᱰᱤ ᱮᱸ ᱟᱹᱛᱩ ᱫᱤᱥᱚᱢ ᱠᱚᱨᱮᱞᱤᱧ ᱧᱮᱞ ᱠᱟᱜ ᱜᱮᱭᱟ ᱡᱟᱦᱟ ᱫᱚ ᱮᱸ ᱮᱸ ᱜᱮᱨ ᱤᱞᱟᱹᱨ ᱟᱨᱮ ᱢᱟᱱᱮ ᱩᱢᱮᱨ ᱨᱮ᱾ ᱢᱟᱱᱮ ᱢᱟ. ᱭ ᱵᱟᱹᱵᱩ ᱛᱟᱠᱚ ᱟᱸ ᱡᱟᱶᱟᱭ ᱢᱟᱱᱮ ᱜᱮ ᱢᱟᱱᱮ ᱰᱟᱸᱲᱚᱢ ᱠᱚ ᱦᱩᱭᱩᱜᱼᱟ ᱾
ᱦᱳᱭ ᱦᱳᱭ
ᱱᱚᱜᱼ ᱱᱚᱝᱠᱟᱱᱟᱜ ᱟ ᱟᱛᱩ ᱦᱳᱭ ᱦᱳᱭ ᱱᱚᱣᱟ ᱫᱚ ᱟ ᱟ. ᱛᱩ ᱫᱤᱥᱚᱢ ᱠᱚᱨᱮ ᱜᱮᱞᱤᱧ ᱧᱮᱞ ᱵᱟᱲᱟ ᱟᱠᱟᱫ ᱜᱮᱭᱟ ᱾ ᱦᱮᱸ ᱦᱳᱭ ᱾ ᱜᱮᱞ ᱤᱨᱟᱹᱞ ᱦᱮᱸ ᱜᱮᱞ ᱜᱮᱞ ᱜᱮᱞ ᱤᱨᱟᱹᱞ ᱮᱸ ᱩᱢᱮᱨ ᱨᱮᱜᱮ ᱫᱷᱟᱹᱨᱤᱡ ᱫᱚ ᱚᱲᱟᱜ ᱨᱮᱜᱮ ᱫᱚᱦᱚ ᱦᱩᱭᱩᱜᱼᱟ ᱥᱮ ᱤᱛᱩᱱ ᱟᱥᱲᱟ ᱛᱮ ᱠᱳᱞ ᱦᱩᱭᱩᱜᱼᱟ ᱾
ᱦᱳᱭ
ᱦᱳᱭ ᱦᱳᱭ
ᱱᱚᱣᱟ ᱫᱚ ᱦᱟᱹᱜ ᱜᱚᱢᱠᱮ ᱦᱟᱸᱜ ᱟᱹᱰᱤ ᱡᱚᱛᱷᱟᱛ ᱠᱟᱛᱷᱟ ᱜᱮ ᱦᱟᱸᱜ ᱵᱤᱱ ᱞᱟᱹᱭᱟᱠᱟᱜᱼᱟ ᱾ ᱠᱤᱱᱛᱩ ᱱᱚᱣᱟ ᱠᱚ ᱨᱩᱠᱷᱤᱭᱟᱹ ᱫᱚᱦᱚᱭ ᱞᱟᱹᱜᱤᱫ ᱛᱮ ᱟᱵᱚ ᱡᱟᱦᱟᱸ ᱟᱹ ᱥᱟᱱᱛᱟᱲ ᱯᱟᱨᱜᱟᱱᱟ ᱥᱮ ᱯᱟᱹᱴᱷᱩᱣᱟᱹ ᱢᱚᱦᱚᱞ ᱠᱷᱚᱱ ᱱᱚᱣᱟ ᱟᱹᱰᱤ ᱦᱮᱸ ᱡᱩᱨ ᱜᱮ ᱨᱩᱠᱷᱤᱭᱟᱹ ᱫᱚᱦᱚ ᱞᱟᱹᱜᱤᱫ ᱛᱮ ᱥᱟᱸᱜᱮ ᱫᱟᱨᱟᱢ ᱛᱤᱸᱜᱩᱱ ᱦᱩᱭᱩᱜᱼᱟ᱾ ᱱᱩᱠᱩ ᱦᱩᱰᱤᱧ ᱢᱟᱹᱭ ᱵᱟᱹᱵᱩ ᱛᱚᱠᱚ ᱴᱷᱮᱱ ᱪᱮᱫ ᱵᱤᱱ ᱞᱟᱹᱭᱼᱟ ᱾
ᱦᱳᱭ ᱦᱳᱭ ᱱᱚᱣᱟ ᱛᱚ ᱟᱨᱚ ᱟᱹᱰᱤ ᱱᱟᱯᱟᱭ ᱜᱮ ᱦᱩᱭᱩᱜᱼᱟ ᱾ ᱟᱵᱚ ᱥᱟᱶᱛᱟ ᱨᱮ ᱦᱮᱸ ᱱᱩᱝᱠᱩ ᱱᱩᱝᱠᱩ ᱯᱟᱨᱜᱟᱱᱟ ᱠᱚ ᱡᱩᱫᱤ ᱚᱱᱟ ᱠᱚ ᱤᱫᱤ ᱠᱟᱛᱮᱫ ᱡᱩᱫᱤ ᱠᱚ ᱜᱟᱞᱚᱪᱼᱟ ᱛᱟᱦᱚᱞᱮ ᱟᱹᱰᱤ ᱱᱟᱯ ᱯᱟᱭ ᱦᱩᱭᱩᱜᱼᱟ᱾ ᱟᱨᱚ ᱞᱤᱧ ᱧᱮᱞ ᱟᱠᱟᱫᱟ ᱟᱸ ᱫᱤᱥᱚᱢ ᱠᱚᱨᱮ ᱡᱮ ᱢᱟᱺᱡᱷᱤ ᱵᱟᱵᱟ ᱠᱚᱣᱟᱜ ᱠᱟᱛᱷᱟ ᱠᱚ ᱵᱟᱝᱠᱚ ᱟᱸᱡᱚᱢ ᱧᱚᱜ ᱮᱫᱟ, ᱦᱮᱸ ᱾
ᱦᱳᱭ ᱦᱳᱭ
ᱦᱚᱸ ᱟᱠᱚ ᱟᱠᱚ ᱛᱮᱜᱮ ᱠᱚ ᱦᱮᱸ ᱪᱟᱞᱟᱜ ᱠᱟᱱᱟ ᱦᱮᱸ ᱾
ᱦᱳᱭ ᱦᱳᱭ
ᱦᱳᱭ ᱦᱳᱭ᱾ ᱛᱚ ᱟᱹᱞᱤᱧᱟᱜ ᱞᱟᱹᱭ ᱫᱚ ᱡᱮ ᱱᱚᱜᱼᱚᱭ ᱡᱮ ᱢᱟᱺᱡᱷᱤ ᱵᱟᱵᱟᱣᱟᱜ ᱠᱟᱛᱷᱟ ᱠᱚ ᱵᱟᱝ ᱟᱸᱡᱚᱢ ᱠᱷᱟᱹᱛᱤᱨ ᱜᱮ ᱱᱚᱜᱼᱚ ᱱᱚᱣᱟ ᱠᱚᱫᱚ ᱦᱩᱭᱩᱜ ᱠᱟᱱᱟ᱾
ᱚᱱᱟ ᱠᱚᱫᱚ ᱦᱩᱭᱩᱜ ᱠᱟᱱᱟ ᱵᱟᱝ᱾ ᱦᱳᱭ ᱜᱚᱝᱠᱮ ᱱᱚᱣᱟ ᱞᱮᱠᱟ ᱛᱮᱫᱚ ᱟᱹᱞᱤᱧ ᱞᱤᱧ ᱢᱚᱱᱮᱭᱟ ᱮ ᱱᱚᱝᱠᱟ ᱜᱮ ᱯᱟᱹᱴᱷᱩᱣᱟᱹ ᱢᱚᱦᱚᱞ ᱠᱷᱚᱱ ᱥᱮ ᱯᱟᱨᱜᱟᱱᱟ ᱢᱚᱦᱚᱞ ᱠᱷᱚᱱ ᱱᱚᱝᱠᱟ ᱛᱤᱸᱜᱩ ᱠᱮᱴᱮᱡ ᱠᱟᱛᱮᱜ ᱴᱚᱞᱟ ᱴᱚᱞᱟ ᱱᱚᱝᱠᱟ ᱪᱤᱴᱷᱤ ᱥᱟᱠᱟᱢ ᱠᱩᱞ ᱦᱩᱭᱩᱜᱼᱟ ᱡᱮ ᱢᱟᱺᱡᱷᱤ ᱵᱟᱵᱟ ᱴᱷᱮᱱ ᱮᱸ ᱱᱚᱝᱠᱟ ᱦᱩᱰᱤᱧ ᱦᱩᱰᱩᱧ ᱢᱟ. ᱭ ᱵᱟᱵᱩ ᱵᱟᱵᱩ ᱛᱟᱠᱚ ᱫᱚ ᱟᱯᱮ ᱴᱚᱞᱟ ᱠᱷᱚᱱ ᱫᱚ ᱟᱞᱚ ᱠᱚ ᱟᱹᱜᱩᱜ ᱢᱟ ᱥᱮ ᱟᱞᱚ ᱠᱚ ᱡᱟᱶᱟᱭ ᱠᱚᱢᱟ ᱱᱚᱣᱟ ᱛᱮ ᱱᱚᱣᱟ ᱱᱮᱦᱚᱨ ᱥᱟᱞᱟᱜ ᱟᱨᱠᱤ ᱪᱤᱴᱷᱤ ᱥᱟᱠᱟᱢ ᱠᱚ ᱠᱩᱞ ᱦᱩᱭᱩᱜᱼᱟ ᱛᱟᱦᱚᱞᱮ ᱠᱷᱟᱱ ᱢᱚᱱᱮᱫᱤᱧ ᱠᱤᱪᱷᱩᱴᱟᱜ ᱫᱚ ᱦᱮᱸ ᱟᱴᱚᱠᱚᱜ ᱜᱮᱭᱟ ᱦᱟᱸᱜ ᱞᱤᱧ ᱢᱚᱱᱮᱭᱮᱜᱼᱟ
ᱦᱳᱭ ᱦᱳᱭ ᱟᱹᱰᱤᱜᱮ ᱱᱟᱯᱟᱭ ᱟᱹᱞᱤᱧ ᱦᱚᱸ ᱱᱚᱝᱠᱟᱱᱟᱜ ᱫᱚᱞᱤᱧ ᱧᱮᱞ ᱜᱟᱞᱡᱨᱟᱣ ᱟᱠᱟᱫ ᱜᱮᱭᱟ ᱡᱮ ᱡᱟᱦᱟᱱᱟᱜ ᱢᱤᱫᱩᱱ ᱠᱚ ᱦᱩᱭᱩᱜ ᱦᱮᱸ ᱵᱤᱪᱟᱹᱨ ᱟᱪᱟᱨ ᱦᱩᱭᱩᱜᱼᱟ ᱟᱹᱛᱳ ᱟᱹᱛᱳ ᱢᱟᱺᱡᱷᱤ ᱠᱚᱴᱷᱮᱱ ᱠᱚ ᱤᱫᱤ ᱦᱚᱴᱚ ᱠᱟᱜᱼᱟ ᱱᱮᱣᱛᱟ ᱜᱤᱨᱟᱹ ᱠᱚ ᱦᱮᱸ ᱛᱚ ᱟᱸ ᱛᱚ ᱢᱟᱺᱡᱷᱤ ᱵᱟᱵᱟ ᱛᱚ ᱥᱟᱱᱟᱢ ᱟᱛᱳ ᱦᱚᱲᱮ ᱞᱟᱹᱭ ᱟᱠᱚᱣᱟ ᱢᱮᱱᱠᱷᱟᱱ ᱟᱹᱞᱤᱧ ᱞᱤᱧ ᱧᱮᱞ ᱟᱠᱟᱫᱟ ᱢᱟᱺᱡᱷᱤ ᱵᱟᱵᱟ ᱠᱟᱛᱷᱟ ᱠᱚᱫᱚ ᱵᱟᱝᱠᱚ ᱟᱸᱡᱚᱢ ᱮᱫᱟ ᱟᱨ ᱡᱟᱦᱟᱸ ᱫᱚ ᱱᱮᱛᱟᱨ ᱫᱚ ᱴᱟᱠᱟ ᱯᱚᱭᱥᱟ ᱨᱮᱱᱟᱜ ᱡᱳᱨ ᱟᱠᱟᱱᱟ ᱡᱟᱦᱟᱸᱭᱟᱜ ᱴᱟᱠᱟ ᱯᱚᱭᱥᱟ ᱩᱱᱤᱭᱟᱹᱜ ᱜᱮ ᱠᱟᱛᱷᱟ ᱞᱟᱦᱟᱜ ᱠᱟᱱ ᱛᱟᱭᱟ ᱦᱮᱸ
ᱦᱳᱭ ᱦᱳᱭ ᱦᱳᱭ
ᱚᱱᱟ ᱠᱷᱟᱹᱛᱤᱨ ᱜᱮ ᱱᱟᱦᱜ ᱱᱚᱣᱟ ᱦᱚᱸ ᱢᱟᱺᱡᱷᱤ ᱯᱟᱨᱜᱟᱱᱟ ᱠᱷᱚᱱ ᱦᱚᱸ ᱱᱟᱜ ᱪᱮᱫ ᱦᱚᱸ ᱵᱟᱝᱠᱚ ᱪᱤᱠᱟᱹ ᱫᱟᱲᱮᱭᱟᱜ ᱠᱟᱱᱟ ᱱᱤᱛ ᱚᱠᱛᱚ ᱫᱚ
ᱦᱳᱭ ᱦᱳᱭ ᱟᱫᱚ ᱦᱚᱚᱭ ᱱᱚᱣᱟᱠᱩ ᱦᱸ ᱡᱮ ᱢᱟᱱᱮ ᱱᱚᱝᱠᱟ ᱡᱮ ᱥᱩᱫᱩ ᱜᱮ ᱜᱮ ᱱᱚᱝᱠᱟ ᱪᱤᱴᱦᱤ ᱠᱚ ᱠᱚᱞ ᱵᱟᱲᱟ ᱠᱟᱛᱮᱜ ᱠᱚᱢᱚᱜᱼᱟ ᱱᱚᱣᱟ ᱦᱚᱸ ᱢᱟᱱᱮ ᱪᱮᱫ ᱞᱤᱱ ᱞᱟᱹᱭ ᱟ ᱵᱟᱝ ᱜᱟᱱᱚᱜᱼᱟ ᱱᱚᱝᱠᱟ ᱛᱩᱵᱩ ᱚᱱᱟ ᱜᱷᱟᱨᱚᱡᱽ ᱨᱮᱱ ᱦᱚᱲ ᱠᱚᱦᱚᱸ ᱠᱟᱹᱴᱤᱡ ᱥᱚᱪᱮᱛᱚᱱ ᱦᱩᱭᱩᱜ ᱜᱮᱭᱟ ᱱᱚᱝᱠᱟ ᱡᱟᱦᱟᱸ ᱚᱠᱛᱚ ᱨᱮ ᱟᱵᱚ ᱯᱟᱲᱦᱟᱜ ᱥᱮ ᱤᱛᱩᱱ ᱟᱥᱲᱟ ᱞᱟᱹᱠᱛᱤ ᱩᱱ ᱚᱠᱛᱚ ᱨᱮᱵᱚᱱ ᱡᱟᱢᱟᱭᱮᱫ ᱛᱟᱠᱚᱣᱟ ᱟᱨ ᱢᱤᱫᱴᱮᱱ ᱡᱩᱫᱤ ᱢᱟᱹᱭᱟ ᱠᱟᱛᱷᱟ ᱜᱮᱞᱤᱧ ᱞᱟᱹᱭᱼᱟ ᱩᱱᱤ ᱵᱤᱱᱟᱹ ᱠᱩᱞᱤ ᱵᱩᱡ ᱠᱟᱛᱮᱜ ᱜᱮ ᱟᱭᱟᱜ ᱠᱩᱥᱤ ᱨᱟᱡᱤ ᱛᱤᱱᱟᱹᱜ ᱜᱟᱱ ᱢᱮᱱᱟᱜ ᱛᱟᱭᱟ ᱥᱮ ᱵᱟᱹᱱᱩᱜ ᱟᱠᱟᱫ ᱛᱟᱭᱟ ᱱᱚᱣᱟ ᱠᱚᱸ ᱵᱤᱱᱟᱹ ᱠᱩᱲᱤ ᱛᱮᱜᱮ ᱡᱩᱫᱤ ᱦᱟᱸᱜ ᱵᱚᱱ ᱦᱮᱸ ᱡᱟᱶᱟᱭᱮᱫ ᱠᱚᱣᱟ ᱥᱮ ᱧᱮᱞᱮ ᱧᱮᱞᱚᱜ ᱠᱟᱱ ᱜᱮᱭᱟ ᱟᱹᱰᱤ ᱠᱚᱢ ᱩᱢᱮᱨ ᱨᱮ ᱟᱨ ᱱᱚᱝᱠᱟ ᱡᱟᱢᱟᱭ ᱮ ᱯᱚᱨ ᱛᱟᱦᱚᱞᱮ ᱟᱨᱚ ᱡᱩᱫᱤ ᱩᱱᱤᱭᱟᱜ ᱵᱷᱤᱛᱤᱞ ᱥᱟᱹᱜᱟᱹᱭ ᱟᱨᱚ ᱛᱟᱦᱮᱸ ᱠᱚᱜ ᱛᱟᱭᱟ ᱟᱨ ᱱᱮᱛᱟᱨ ᱫᱚ ᱡᱟᱹᱥᱛᱤ ᱠᱟᱭᱛᱮ ᱧᱮᱞᱚᱜ ᱠᱟᱱ ᱜᱮᱭᱟ ᱜᱚᱝᱠᱮ ᱵᱷᱤᱛᱤᱨ ᱨᱮ ᱡᱟᱦᱟᱸ ᱫᱩᱞᱟᱹᱲ ᱥ ᱥᱟᱹᱜᱟᱹᱭ ᱚᱱᱟ ᱫᱚ ᱛᱟᱦᱮᱱ ᱠᱟᱱ ᱛᱟᱠᱚ ᱜᱮᱭᱟ ᱟᱫᱚ ᱱᱚᱣᱟ ᱞᱮᱠᱟᱛᱮ ᱧᱮᱞᱚᱜ ᱠᱟᱱᱟ ᱡᱟᱶᱟᱭ ᱚᱲᱟᱜ ᱥᱮᱱ ᱠᱟᱛᱮᱫ ᱦᱚᱸ ᱩᱱᱤ ᱢᱟᱹᱭ ᱫᱚ ᱦᱟᱸᱜ ᱵᱷᱤᱛᱤᱨ ᱵᱷᱤᱛᱤᱨ ᱛᱮ ᱡᱟᱶᱟᱭᱟᱜ ᱯᱷᱳᱱ ᱛᱮᱥᱮ ᱡᱟᱦᱟᱸᱭᱟᱜ ᱯᱷᱳᱱ ᱛᱮᱜᱮ ᱦᱮᱸ ᱩᱱᱤ ᱦᱟᱸᱜ ᱡᱟᱦᱟᱸᱭ ᱵᱷᱤᱛᱤᱨ ᱥᱟᱹᱜᱟᱹᱭ ᱟᱨ ᱢᱤᱫᱴᱮᱡ ᱢᱮᱱᱟᱜ ᱟᱠᱟᱫ ᱫᱚ ᱱᱩᱭᱥᱟ ᱛᱮ ᱨᱚᱯᱚᱲᱚᱜ ᱠᱟᱱ ᱜᱮᱭᱟᱭ ᱟᱫᱚ ᱱᱚᱜᱱᱟ ᱨᱚᱯᱚᱲ ᱨᱚᱯᱚᱲ ᱛᱮ ᱟᱫᱚ ᱩᱱᱤ ᱦᱚᱸ ᱢᱤᱫᱴᱮᱱ ᱟᱥᱟ ᱦᱚᱭ ᱛᱚᱭ ᱮᱢᱟᱭ ᱠᱟᱱ ᱛᱮ ᱛᱟᱦᱚᱞᱮ ᱟᱫᱚ ᱚᱸᱰᱮ ᱠᱷᱚᱱᱟᱜ ᱮ ᱫᱟᱹᱲᱮᱫᱟ ᱥᱮ ᱥᱟᱠᱟᱢ ᱚᱲᱮᱡᱚᱜ ᱧᱮᱞᱚᱜ ᱠᱟᱱᱟ
ᱦᱳᱭ ᱜᱚᱝᱠᱮ ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱟᱠᱟᱫᱟ ᱟᱹᱞᱤᱧ ᱫᱤᱥᱚᱢ ᱥᱮᱫ ᱦᱚᱸ ᱱᱚᱝᱠᱟᱞᱤᱧ ᱧᱮᱞ ᱵᱟᱲᱟ ᱟᱠᱟᱫᱟ ᱤᱭᱟᱹ ᱡᱟᱦᱟ ᱫᱚ ᱜᱤᱫᱽᱨᱟᱹ ᱮᱸᱜᱟᱛ ᱦᱩᱭ ᱠᱟᱛᱮᱫ ᱨᱮᱦᱚᱸ ᱫᱟᱹᱲ ᱠᱟᱫᱟ ᱠᱚ ᱡᱟᱦᱟᱸᱭ ᱫᱚ ᱱᱤᱡᱮᱨ ᱵᱚᱭᱦᱟ ᱠᱟᱱ ᱱᱮᱡᱮᱨ ᱵᱚᱭᱦᱟ ᱛᱩᱞᱩᱡ ᱜᱮᱠᱚ ᱫᱟᱹᱲ ᱟᱠᱟᱫᱟ
ᱦᱳᱭ ᱦᱳᱭ ᱦᱳᱭ
ᱱᱚ ᱱᱚᱝᱠᱟ ᱦᱚᱰᱤᱧ ᱧᱮᱞ ᱟᱠᱟᱫᱟ ᱦᱮᱸ ᱟᱫᱚ ᱚᱱᱟ ᱠᱚᱫᱚ ᱟᱵᱚᱣᱟᱜ ᱥᱟᱶᱛᱟᱨᱮ ᱟᱹᱰᱤ ᱵᱟᱹᱲᱤᱡ ᱢᱤᱫᱴᱮᱱ ᱮᱸᱴᱠᱮᱴᱚᱬᱮ ᱟᱹᱜᱩᱭᱮᱫᱟᱭ ᱡᱟᱦᱟᱸ ᱫᱚ ᱟᱵᱚ ᱤᱧ ᱟᱹᱞᱤᱧ ᱫᱚᱞᱤᱧ ᱞᱟᱹᱭᱟ ᱡᱮ ᱱᱚᱣᱟ ᱫᱚ ᱟᱛᱳ ᱠᱷᱚᱱ ᱜᱮ ᱮᱸ ᱛᱚᱞ ᱦᱩᱭᱩᱜᱼᱟ ᱡᱟᱦᱟᱸ ᱫᱚ ᱦᱮᱸ ᱱᱚᱣᱟ ᱠᱚᱫᱚ ᱵᱟᱝ ᱦᱩᱭᱩᱜᱼᱟ ᱟᱨ ᱱᱚᱝᱠᱟ ᱠᱟᱹᱢᱤ ᱠᱚᱨᱟᱣ ᱞᱮᱠᱷᱟᱱ ᱫᱚ ᱦᱮᱸ ᱢᱤᱫᱴᱤᱱ ᱫᱟᱲᱚᱢ ᱛᱟᱦᱮᱱᱟ
ᱦᱳᱭ ᱦᱳᱭ ᱱᱚᱣᱟᱫᱚ ᱟᱹᱰᱤ ᱡᱚᱛᱷᱟᱛ ᱜᱮ ᱦᱟᱸᱜ ᱵᱤᱱ ᱨᱚᱲ ᱜᱚᱫ ᱟᱠᱟᱫᱼᱟ ᱜᱚᱢᱠᱮ ᱟᱹᱰᱤ ᱡᱩᱛ ᱜᱮ ᱦᱟᱸᱜ ᱞᱤᱧ ᱵᱩᱡᱷᱟᱹᱣ ᱜᱚᱫ ᱠᱮᱫᱟ ᱟᱹᱞᱤᱧ ᱦᱚᱸ ᱦᱳᱭ ᱥᱮ ᱛᱚ ᱫᱤᱥᱚᱢ ᱨᱮ ᱵᱚᱦᱩ ᱠᱤᱪᱷᱩ ᱜᱮ ᱧᱮᱞᱚᱜ ᱠᱟᱱᱟ ᱜᱚᱝᱠᱮ ᱟᱨ ᱪᱮᱫ ᱵᱤᱱ ᱞᱟᱹᱭᱟ ᱢᱟᱱᱮ ᱡᱟᱦᱟᱸ ᱱᱚᱣᱟ ᱟᱵᱚᱣᱟᱜ ᱱᱚᱜᱼᱚᱭ ᱡᱮ ᱚᱞᱪᱤᱠᱤ ᱪᱤᱠᱤ ᱞᱤᱯᱤ ᱥᱮ ᱟᱵᱚᱣᱟᱜ ᱡᱟᱦᱟᱸ ᱟᱭᱳ ᱟᱲᱟᱝ ᱛᱮ ᱡᱟᱦᱟᱸᱭ ᱫᱚ ᱚᱞᱚᱜ ᱠᱟᱱ ᱫᱚ ᱥᱮ ᱱᱚᱣᱟ ᱠᱚᱫᱚ ᱟᱹᱰᱤ ᱞᱟᱯᱷᱟᱝ ᱨᱮ ᱥᱮᱱ ᱠᱟᱱ ᱨᱮᱦᱚᱸ ᱟᱵᱚ ᱢᱟᱱᱣᱟ ᱦᱚᱯᱚᱱ ᱦᱮᱸ ᱪᱮᱫᱟᱜ ᱛᱟᱭᱚᱢ ᱨᱮ
ᱦᱳᱭ ᱦᱳᱭ ᱱᱚᱣᱟ ᱫᱚ ᱟᱹᱞᱤᱧ ᱫᱚᱞᱤᱧ ᱞᱟᱹᱭᱟ ᱡᱮ ᱱᱚᱜᱼᱚᱭ ᱡᱮ ᱟᱵᱚ ᱟᱵᱚ ᱛᱮᱜᱮ ᱵᱚᱱ ᱵᱟᱹᱲᱤᱡᱮᱫ ᱠᱚᱣᱟ ᱦᱮᱸ
ᱦᱳᱭ
ᱱᱚᱜᱼᱚᱭ ᱡᱮ ᱟᱵᱚ ᱯᱟᱛᱟ ᱠᱚ ᱧᱤᱫᱟᱹ ᱠᱚᱵᱚᱱ ᱫᱟᱬᱟ ᱦᱚᱪᱚᱭᱮᱫ ᱠᱚᱣᱟ ᱥᱟᱶᱛᱮ ᱢᱳᱵᱟᱭᱤᱞ ᱠᱚᱵᱚᱱ ᱧᱮᱞ ᱦᱚᱪᱚᱭᱮᱫ ᱠᱚᱣᱟ ᱥᱟᱶᱛ ᱮ ᱤᱛᱩᱱ ᱟᱥᱲᱟ ᱵᱟᱵᱚᱱ ᱠᱩᱞᱮᱫ ᱠᱚᱣᱟ
ᱦᱮᱸ ᱟᱨᱚ ᱢᱤᱫᱴᱮᱡ ᱮᱸᱴᱠᱮᱴᱚᱬᱮ ᱧᱮᱞᱚᱜ ᱠᱟᱱᱟ ᱡᱮ